ᱦᱮᱸ ᱡᱚᱦᱟᱨ ᱜᱮ ᱥᱟᱹᱜᱩᱱ ᱥᱮᱛᱟᱜ᱾ ᱨᱚᱲ ᱟᱸᱡᱚᱢᱚᱜ ᱠᱟᱱᱟ?
ᱦᱮᱞᱳ
ᱦᱮᱸ ᱟᱸᱡᱚᱢᱚᱜ ᱠᱟᱱᱟ, ᱡᱚᱦᱟᱨ ᱜᱮ᱾
ᱦᱮᱸ ᱡᱚᱦᱟᱨ ᱜᱮ ᱟᱸᱡᱚᱢᱚᱜ ᱠᱟᱱᱟ ᱦᱤᱸᱛᱳᱜ᱾
ᱟᱸ ᱛᱤᱦᱤᱧ ᱫᱚ ᱢᱟᱲᱟᱝ ᱨᱮ, ᱮᱸ ᱛᱤᱦᱤᱧ ᱫᱚ ᱢᱟᱲᱟᱝ ᱨᱮ ᱵᱤᱥᱥᱚ ᱭᱳᱜᱟ ᱫᱤᱵᱚᱥ ᱠᱟᱱ ᱛᱟᱵᱚᱱᱟ ᱭᱳᱜᱟ ᱫᱤᱵᱚᱥ ᱤᱫᱤ ᱠᱟᱛᱮᱫ ᱮᱸ, ᱡᱟᱸᱦᱟᱱᱟᱜ ᱠᱤᱪᱷᱩ ᱵᱟᱲᱟᱭ ᱢᱮᱱᱟᱜ-ᱟ?
ᱚᱱᱟ ᱫᱚ ᱩᱸ ᱵᱮᱥᱴᱷᱤᱠ ᱵᱟᱲᱟᱭ ᱵᱟᱹᱱᱩᱜ-ᱟ ᱚᱱᱟ ᱫᱚ
ᱟᱪᱪᱷᱟ ᱡᱟᱭᱦᱳᱠ ᱤᱧᱦᱚᱸ ᱡᱚᱛᱚᱴᱟᱧ ᱵᱟᱲᱟᱭᱟ ᱱᱚᱣᱟ ᱡᱳᱜᱟ ᱫᱚ ᱟ ᱢᱟ ᱥᱚᱨᱤᱨ ᱥᱟᱥᱛᱷᱚ ᱥᱮ ᱦᱚᱲᱢᱚ ᱵᱩᱜᱤ ᱦᱮᱸ ᱱᱚᱣᱟ ᱫᱚᱠᱚ ᱢᱟᱱᱟᱣ ᱵᱟᱛᱟᱣᱟ ᱥᱮᱠᱚ ᱠᱚᱨᱟᱣ ᱜᱮᱭᱟ ᱫᱤᱱ ᱦᱤᱞᱳᱜ ᱜᱮ᱾
ᱦᱩᱸ᱾
ᱟᱵᱚ ᱫᱚ ᱵᱟᱹᱫ ᱠᱚᱨᱮᱱ ᱠᱟᱹᱢᱤ ᱦᱚᱲ ᱠᱟᱱᱟ ᱵᱚᱱ ᱟᱵᱚ ᱫᱚ ᱡᱟᱦᱟᱸ ᱫᱚᱠᱚ ᱞᱟᱹᱭᱟ ᱟᱹᱰᱤ ᱦᱟᱰᱣᱟᱨᱠ ᱠᱟᱹᱢᱤ ᱦᱚᱲ ᱠᱟᱱᱟ ᱵᱚᱱ ᱦᱮᱸ᱾ ᱟᱵᱚ ᱞᱟᱹᱜᱤᱫ ᱫᱚ ᱢᱮᱱᱠᱷᱟᱱ ᱮᱸ ᱥᱟᱱᱛᱟᱲ ᱦᱚᱲ ᱦᱚᱸ ᱟᱰ- ᱟᱰᱤ ᱠᱚ ᱱᱚᱩᱠᱨᱤ ᱪᱟᱹᱠᱨᱤᱭ ᱜᱮᱛᱟ ᱵᱚᱱᱟ ᱦᱮᱸ᱾
ᱦᱩᱸ
ᱛᱚ ᱩᱱᱟᱹᱜ ᱜᱟᱱ ᱥᱚᱢᱚᱭ ᱵᱟᱝᱠᱚ ᱧᱟᱢᱟ ᱦᱮᱸ᱾ ᱟᱫᱚ ᱱᱩᱠᱩ ᱠᱚᱦᱚᱸ ᱡᱩᱫᱤ ᱱᱚᱝᱠᱟ ᱭᱳᱜᱟ ᱠᱚ ᱠᱚᱨᱟᱣᱟ ᱮᱱᱠᱷᱟᱱ ᱛᱟᱦᱞᱮ ᱫᱚ ᱦᱚᱲᱢᱚ ᱠᱚᱦᱚᱸ ᱥᱚᱨᱤᱨ ᱥᱟᱥᱛᱷᱚ ᱠᱚᱦᱚᱸ ᱱᱟᱯᱟᱭ ᱜᱮ ᱛᱟᱦᱮᱱ ᱛᱟᱠᱚᱣᱟ᱾ ᱟᱫᱚ ᱚᱱᱟ ᱤᱭᱟᱹ ᱛᱮ ᱱᱚᱣᱟ ᱫᱚ ᱛᱤᱦᱤᱧᱟᱜ ᱭᱳᱜᱟ ᱫᱤᱵᱚᱥ ᱢᱮᱱᱛᱮ᱾ ᱟᱹᱰᱤ ᱦᱚᱲ ᱜᱮᱠᱚ ᱱᱚᱣᱟ ᱫᱤᱵᱚᱥ ᱠᱚ ᱢᱟᱱᱟᱣ ᱵᱟᱛᱟᱣ ᱜᱮᱭᱟ ᱟᱹᱰᱤ ᱜᱚᱨᱚᱵᱽ ᱥᱟᱞᱟᱜ ᱜᱮ᱾ ᱦᱮᱸ ᱟᱫᱚ ᱚᱸᱰᱮ ᱛᱤᱦᱤᱧ ᱫᱚ ᱟᱹᱰᱤ ᱦᱩᱸ, ᱵᱤᱥᱥᱚ ᱡᱚᱜᱟ ᱫᱤᱵᱚᱥ ᱠᱟᱱ ᱛᱟᱵᱚᱱᱟ᱾ ᱟᱨ ᱱᱚᱣᱟ ᱥᱚᱢᱚᱱᱫᱷᱮ ᱵᱟᱲᱟᱭ ᱵᱟᱝ ᱛᱟᱦᱮᱸ ᱠᱟᱱᱟ ᱱᱚᱣᱟ ᱦᱚᱸ ᱵᱟᱲᱟᱭ ᱞᱟᱹᱠᱛᱤ ᱠᱟᱱ ᱜᱮᱭᱟ᱾ ᱥᱚᱨᱤᱨ ᱥᱟᱥᱛᱷᱚ ᱥᱮ ᱵᱮᱭᱟᱢ ᱦᱚᱸ ᱟᱹᱰᱤ ᱦᱚᱸ ᱟᱹᱰᱤ ᱞᱟᱹᱠᱛᱤ ᱠᱟᱱ ᱜᱮᱭᱟ᱾
ᱦᱩᱸ᱾
ᱟᱪᱪᱷᱟ ᱟᱯᱮᱥᱮᱫ ᱚᱱᱛᱮ ᱫᱟᱜ ᱡᱟᱹᱲᱤ ᱫᱚ ᱪᱮᱫ ᱞᱮᱠᱟ?
ᱱᱚᱛᱮ ᱫᱚ ᱫᱟᱜ ᱠᱮᱫᱟᱭ ᱦᱚᱞᱟ ᱟᱹᱰᱤ ᱡᱟᱹᱥᱛᱤ ᱜᱮ᱾ ᱦᱮᱸ ᱟᱨ ᱛᱮᱦᱮᱧ ᱫᱚ ᱟᱹᱣᱨᱤ ᱥᱤᱼᱼ ᱥᱤᱛᱩᱝ ᱟᱭ ᱟᱫᱚ ᱵᱷᱟᱜᱤᱭᱮᱱ ᱜᱮ ᱫᱟᱜ ᱠᱮᱫᱟᱭ ᱮᱨ ᱟᱯᱷᱚᱨ ᱵᱟᱲᱟ ᱠᱟᱫᱟᱞᱮ ᱟᱫᱚ ᱫᱟᱜ ᱮ ᱧᱟᱢ ᱞᱮᱠᱷᱟᱡ ᱚᱱᱟ᱾ ᱠᱚᱜ ᱵᱚᱱ ᱤᱫᱤᱜ ᱦᱟᱸᱜ ᱟᱫᱚ ᱵᱟᱹᱭ ᱵᱟᱹᱭ ᱛᱮ᱾
ᱦᱩᱸᱻ ᱦᱳᱭ ᱟᱫᱚ ᱚᱱᱟᱜᱮ ᱟᱞᱮᱥᱮᱱ ᱦᱚᱸ ᱦᱚᱞᱟᱱᱚᱜ ᱫᱚ ᱦᱚᱞᱟ ᱛᱮᱜ ᱜᱮ ᱵᱟᱫ ᱟᱠᱟᱫᱟᱭ ᱵᱟᱠᱷᱟᱡᱼᱼ ᱠᱷᱟᱱ ᱫᱚ ᱱᱚᱣᱟ ᱞᱟᱦᱟ ᱨᱮᱫᱚ ᱮᱭᱟᱱᱤ ᱪᱟᱞᱟᱣᱮᱱᱼᱼ ᱥᱩᱠᱨᱚᱵᱟᱨ ᱫᱚ ᱫᱤᱱ ᱵᱷᱟᱹᱨ ᱜᱮ ᱫᱟᱜ ᱠᱮᱫᱟᱭ ᱫᱟᱜ ᱦᱚᱸ᱾ ᱦᱮᱸ ᱟᱫᱚ ᱦᱚᱞᱟᱱᱚᱜ ᱛᱮᱜᱮ ᱯᱷᱟᱸᱠᱟ ᱢᱮᱱᱟᱜᱼᱼ ᱠᱟᱹᱴᱤᱡ ᱴᱷᱟᱱᱰᱟ ᱴᱷᱟᱱᱰᱟ ᱵᱩᱡᱷᱟᱹᱜ ᱠᱟᱱᱟ ᱦᱮᱸ ᱟᱫᱚ ᱮᱱᱦᱚᱸᱼᱼ ᱦᱟᱯᱮᱱ ᱫᱤᱱᱚᱜ ᱟᱨᱦᱚᱸᱭ ᱫᱟᱜᱟ ᱥᱮ ᱪᱮᱫ ᱠᱤ ᱡᱟᱹᱱᱤ ᱪᱚᱝ ᱛᱚᱵᱮᱼᱼ ᱮᱨ ᱟᱯᱷᱚᱨ ᱠᱚᱫᱚ ᱮᱠᱷᱚᱱᱚ ᱟᱹᱣᱨᱤᱭᱟᱜᱼᱟ ᱠᱚᱢ ᱵᱮᱥᱤ ᱛᱷᱚᱲᱟ ᱛᱷᱚᱲᱤ ᱫᱚᱞᱮ ᱮᱨ ᱟᱯᱷᱚᱨᱮᱫ ᱠᱟᱱ ᱜᱮᱭᱟ᱾ ᱟᱯᱮ ᱚᱱᱛᱮ ᱫᱚ ᱫᱷᱩᱲᱤ ᱨᱮᱯᱮ ᱮᱨ ᱟᱯᱷᱚᱨᱚᱜ ᱜᱮᱭᱟ ᱥᱮ?
ᱦᱮᱸ ᱮᱨ ᱟᱯᱷᱚᱨ ᱫᱚ ᱢᱳᱴᱟᱢᱩᱴᱤ ᱥᱟᱹᱛ ᱥᱟᱹᱛ ᱠᱟᱱ ᱜᱮᱭᱟ ᱵᱚᱦᱩᱫ ᱠᱚᱢ ᱢᱮᱱᱟᱜᱼᱟ ᱢᱤᱫ ᱵᱟᱨ ᱦᱚᱲᱟᱜ ᱢᱮᱱᱟᱜᱼᱟ ᱵᱟᱹᱠᱤ᱾ ᱵᱟᱠᱷᱟᱡ ᱫᱚ ᱥᱟᱹᱛ ᱞᱮᱠᱟ ᱠᱟᱱ ᱜᱮᱭᱟ ᱱᱤᱛᱚᱜ ᱫᱚ᱾
ᱦᱩᱸ ᱦᱩᱸ ᱦᱩᱸ
ᱟᱨ ᱪᱮᱫ ᱞᱮᱠᱟ ᱟᱹᱛᱩ ᱫᱤᱥᱚᱢ ᱫᱚ ᱚᱠᱟ ᱥᱮᱫ ᱛᱟᱯᱮ?
ᱟᱛᱩ ᱫᱤᱥᱚᱢ ᱫᱚ ᱟᱞᱮ ᱫᱚ ᱱᱚᱣᱟ ᱯᱩᱨᱵᱚ ᱵᱚᱨᱫᱷᱚᱢᱟᱱ᱾ ᱳᱭᱮᱥᱴ ᱵᱮᱝᱜᱚᱞ ᱨᱮᱭᱟᱜ ᱟᱨ ᱟᱯᱮᱫ ᱫᱚ?
ᱟᱞᱮ ᱫᱚ ᱱᱚᱰᱮ ᱯᱩᱨᱩᱞᱤᱭᱟᱹ ᱥᱩᱨ ᱥᱩᱨ ᱜᱮᱭᱟ ᱛᱟᱦᱚᱞᱮ᱾
ᱦᱮᱸ ᱟᱹᱰᱤ ᱫᱚ ᱵᱟᱵᱚᱱ ᱥᱟᱺᱜᱤᱧᱟ ᱥᱟᱺᱜᱤᱧ ᱫᱚ ᱟᱨ ᱟᱯᱮ ᱚᱱᱛᱮᱱᱟᱜᱼᱼ ᱱᱤᱛᱚᱜ ᱱᱤᱭᱟᱹ ᱥᱚᱢᱚᱭ ᱫᱟᱜ ᱡᱟᱹᱲᱤ ᱠᱚ ᱦᱩᱭᱩᱜᱚᱜ ᱠᱟᱱᱟ ᱱᱤᱭᱟᱹ ᱯᱚᱨᱤᱵᱮᱥ ᱠᱚᱦᱚᱸ ᱯᱟᱪᱮᱫ ᱟᱹᱰᱤ ᱱᱟᱯᱟᱭ ᱜᱮ ᱧᱮᱞᱚᱜ ᱠᱟᱱᱟ ᱵᱟᱝ ᱥᱮ?
ᱦᱮᱸ ᱱᱤᱛᱚᱜ ᱫᱚ ᱱᱟᱯᱟᱭ ᱜᱮ ᱪᱮᱫᱟᱜ ᱥᱮ ᱫᱟᱜ ᱠᱚ ᱧᱟᱢ ᱧᱟᱢᱛᱮ ᱜᱷᱟᱸᱥ ᱠᱚᱦᱚᱸ ᱦᱮᱸ ᱜᱷᱟᱸᱥᱼᱼ ᱛᱚ ᱫᱟᱨᱮ ᱥᱟᱠᱟᱢ ᱠᱚ ᱱᱤᱛᱚᱜ ᱫᱚ ᱦᱟᱹᱲᱤᱭᱟᱹᱨ ᱜᱮ ᱢᱚᱡᱽ ᱜᱮ ᱰᱟᱹᱨ ᱟᱛᱮᱜ ᱨᱟᱠᱟᱵ ᱠᱟᱱᱟ ᱛᱚ᱾
ᱰᱩᱢᱨᱤ ᱠᱚ ᱢᱮᱱᱟᱜ ᱟᱠᱟᱫᱟ ᱟᱹᱰᱤ ᱪᱮᱦᱨᱟ ᱧᱮᱞᱚᱜ ᱜᱮᱭᱟ ᱱᱤᱭᱟᱹ ᱥᱳᱢᱚᱭ ᱨᱮᱫᱚ ᱵᱟᱝ ᱥᱮ?
ᱦᱮᱸ ᱟᱫᱚ ᱟᱞᱮ ᱱᱚᱣᱟ ᱥᱩᱨ ᱥᱩᱯᱩᱨ ᱠᱚᱨᱮ ᱫᱚ ᱰᱩᱝᱨᱤ ᱫᱚ ᱵᱟᱹᱱᱩᱜᱼᱟ ᱠᱟᱹᱴᱤᱡ ᱡᱷᱟᱹᱞ ᱧᱚᱜᱼᱼ ᱪᱟᱞᱟᱜ ᱦᱩᱭᱩᱜᱼᱟ᱾
ᱦᱩᱸ ᱚᱱᱛᱮ ᱢᱤᱫ ᱪᱷᱚᱴ ᱪᱟᱞᱟᱣ ᱦᱩᱭ ᱞᱮᱱᱟ, ᱦᱮᱸ ᱚᱱᱛᱮᱨᱮ ᱜᱟᱛᱮ ᱠᱚᱲᱟ ᱠᱚ ᱢᱮᱱᱟᱜ ᱠᱚᱣᱟ ᱚᱱᱛᱮ ᱥᱮᱱ ᱦᱩᱭ ᱞᱮᱱᱟ᱾ ᱵᱳᱨᱳ ᱯᱟᱛᱟ ᱡᱚᱠᱷᱚᱱ ᱩᱱ ᱡᱚᱠᱷᱚᱱ ᱫᱚ ᱫᱚᱢᱮ ᱜᱚᱨᱚᱢ ᱫᱚ᱾ ᱫᱚᱢᱮ ᱞᱚᱞᱚ ᱜᱮ ᱵᱩᱡᱷᱟᱹᱜ ᱫᱚ ᱟᱫᱚ ᱯᱩᱴᱩᱨ ᱯᱩᱴᱩᱨ ᱜᱮ ᱵᱩᱡᱷᱟᱹᱜ ᱠᱟᱱ ᱛᱟᱦᱮᱸᱫ ᱛᱚᱠᱷᱚᱱ ᱫᱚ ᱛᱩᱵᱩ ᱨᱮᱦᱚᱸᱼᱼ ᱟᱯᱮ ᱚᱱᱛᱮᱱᱟᱜ ᱯᱚᱨᱤᱵᱮᱥ ᱫᱚ ᱟᱞᱮ ᱱᱚᱛᱮ ᱠᱷᱚᱱᱟᱜ ᱚᱱᱮᱠ ᱵᱮᱴᱟᱨ ᱜᱮᱭᱟ᱾ ᱪᱮᱫᱟᱜ ᱥᱮ ᱫᱟᱨᱮ ᱱᱟᱹᱲᱤ ᱦᱟᱹᱨᱤᱭᱟᱹᱲ ᱜᱮ ᱢᱮᱱᱟᱜ-ᱟ ᱥᱮ ᱟᱹᱰᱤ ᱴᱷᱟᱱᱰᱟ ᱜᱮ ᱟᱹᱰᱤ ᱱᱟᱯᱟᱭ ᱵᱩᱡᱷᱟᱹᱜᱼᱟ᱾
ᱦᱩᱸ
ᱵᱤᱥᱮᱥ ᱠᱚᱨᱮ ᱱᱚᱜᱼᱚ ᱱᱚᱣᱟ ᱵᱚᱭᱠᱟᱹᱞ ᱴᱟᱭᱤᱢ ᱡᱩᱫᱤᱢ ᱩᱰᱩᱠᱚᱜᱼᱟ ᱫᱟᱬᱟᱱ ᱦᱮᱸ ᱮᱛᱚ ᱱᱟᱯᱟᱭᱼᱼ ᱱᱟᱯᱟᱭ ᱥᱮ ᱮᱛᱚ ᱪᱮᱨᱦᱟ ᱵᱩᱡᱷᱟᱹᱜᱼᱼ
ᱟᱹᱰᱤ ᱪᱮᱦᱨᱟ ᱦᱮᱸ ᱟᱨ ᱱᱚᱛᱮ ᱟᱞᱮ ᱥᱮᱫᱼᱼ ᱦᱮᱸ ᱱᱚᱛᱮ ᱟᱞᱮ ᱥᱮᱫ ᱵᱩᱨᱩ ᱢᱮᱱᱟᱜ ᱜᱮᱭᱟ ᱯᱨᱟᱭ ᱫᱚᱥ ᱯᱚᱱᱨᱚ ᱠᱤᱞᱳᱢᱤᱴᱟᱨ ᱡᱷᱟᱹᱞ ᱠᱚᱨᱮᱜᱼᱼ ᱟᱫᱚ ᱚᱱᱟ ᱠᱚᱼᱼ ᱯᱮᱲᱟ ᱚᱲᱟᱜ ᱠᱚ ᱢᱮᱱᱟᱜᱼᱟ ᱛᱚ ᱟᱨ ᱤᱭᱟᱹ ᱪᱟᱞᱟᱜ ᱦᱩᱭᱩᱜ ᱜᱮᱭᱟ ᱠᱳᱱᱳ ᱥᱚᱢᱚᱭ ᱟᱫᱚ ᱢᱚᱱᱮ ᱦᱩᱭᱩᱜᱼᱟ ᱡᱮ ᱱᱚᱛᱮ ᱦᱮᱡ ᱞᱮᱠᱷᱟᱡᱼᱼ ᱪᱟᱞᱟᱜ ᱵᱟᱝ ᱥᱟᱱᱟᱣᱟ ᱚᱱᱮ ᱚᱱᱠᱟ ᱩᱱᱟᱹᱜ ᱢᱚᱡᱽᱼᱼ ᱪᱮᱦᱨᱟ ᱦᱚᱭ ᱦᱤᱸᱥᱤᱫ ᱛᱟᱨᱯᱚᱨᱮ ᱜᱟᱰᱟ ᱠᱚ ᱫᱟᱜ ᱟᱹᱛᱩᱜᱼᱟ ᱦᱩᱸ᱾
ᱦᱩᱸ ᱦᱩᱸ ᱦᱩᱸ
ᱟᱹᱰᱤ ᱪᱮᱦᱨᱟᱼᱼ
ᱟᱨ ᱚᱱᱮ ᱚᱱᱟ ᱥᱮᱭ ᱵᱟᱠᱚ ᱢᱮᱛᱟᱜᱼᱟ ᱢᱟᱴᱷᱟ ᱵᱩᱨᱩ ᱢᱮᱱᱟᱜᱼᱟ ᱱᱚᱛᱮ ᱢᱟᱴᱷᱟ ᱵᱩᱨᱩ, ᱡᱩᱜᱤ ᱵᱩᱨᱩ ᱦᱮᱸ ᱚᱱᱟ ᱠᱚᱨᱮᱜ ᱫᱚ ᱢᱟᱴᱷᱟ ᱵᱩᱨᱩ ᱥᱩᱨ ᱨᱮ ᱚᱸᱰᱮ ᱥᱚᱨᱠᱟᱨ ᱡᱟᱭᱜᱟᱭ ᱮᱢ ᱠᱟᱫᱟ, ᱟᱫᱚ ᱟᱹᱰᱤ ᱡᱷᱟᱹᱞ ᱡᱷᱟᱹᱞ ᱨᱮᱱ ᱦᱚᱲ ᱚᱸᱰᱮ ᱚᱲᱟᱜ ᱠᱚ ᱵᱮᱱᱟᱣ ᱠᱟᱫᱟ ᱠᱚ, ᱚᱱᱟ ᱫᱚ ᱢᱟᱱᱮ ᱥᱚᱨᱠᱟᱨ ᱜᱮ ᱵᱮᱱᱟᱣ ᱠᱟᱫᱟᱭ ᱦᱚᱭᱛᱳ᱾ ᱟᱫᱚ ᱠᱳᱞᱠᱟᱛᱟ ᱠᱚᱨᱮᱱ ᱠᱚ ᱦᱮᱡ ᱠᱟᱛᱮ ᱠᱚ ᱛᱟᱦᱮᱱᱟᱠᱚ ᱚᱸᱰᱮ, ᱵᱩᱨᱩ ᱥᱮᱫ ᱜᱟᱹᱰᱤ ᱛᱮ ᱫᱟᱬᱟᱱ ᱠᱚ ᱪᱟᱞᱟᱜᱼᱟ ᱧᱤᱫᱟᱹ ᱫᱚ ᱚᱸᱰᱮ ᱠᱚ ᱛᱟᱸᱦᱮᱱᱟ, ᱱᱩᱱᱟᱹᱜ ᱪᱮᱦᱨᱟ ᱧᱮᱞᱚᱜᱼᱟ ᱥᱮ ᱱᱩᱱᱟᱹᱜ ᱪᱮᱦᱨᱟ ᱡᱟᱭᱜᱟ ᱥᱮ ᱟᱨ ᱚᱱᱟ ᱠᱷᱟᱹᱛᱤᱨ ᱛᱮᱜᱮ ᱡᱟᱹᱱᱤᱡ ᱡᱷᱟᱹᱞ ᱡᱷᱟᱹᱞ ᱨᱮ ᱫᱚᱠᱚ ᱦᱤᱡᱩᱜᱼᱟ ᱵᱟᱠᱷᱟᱡ ᱫᱚ ᱮᱢᱚᱱ ᱮᱠᱴᱟ ᱧᱮᱞ ᱡᱤᱱᱤᱥ ᱫᱚ ᱵᱟᱹᱱᱩᱜᱼᱟ, ᱟᱫᱚ ᱚᱱᱠᱟᱱ ᱡᱤᱱᱤᱥ ᱫᱚ ᱟᱫᱚ ᱚᱱᱮ ᱡᱮ ᱵᱩᱨᱩ ᱨᱮᱭᱟᱜ ᱢᱤᱫᱴᱤᱡ ᱯᱚᱨᱤᱵᱮᱥ ᱚᱱᱟ ᱧᱮᱞ ᱞᱮᱠᱷᱟᱱ ᱜᱮ ᱢᱚᱱᱮ ᱡᱤᱣᱤ ᱵᱚᱫᱚᱞ ᱩᱛᱟᱹᱨᱚᱜᱼᱟ᱾
ᱟᱨ ᱱᱤᱛᱚᱜ ᱥᱚᱢᱚᱭ ᱫᱚ ᱵᱤᱥᱮᱥ ᱠᱚᱨᱮ ᱱᱚᱜᱼᱚᱭ ᱡᱮᱢᱚᱱᱮᱢ ᱞᱟᱹᱭ ᱠᱮᱫᱟ ᱫᱟᱜ ᱡᱟᱹᱲᱤ ᱠᱚ ᱦᱩᱭ ᱠᱟᱱᱟ ᱥᱮ, ᱟᱫᱚ ᱦᱟᱹᱨᱭᱟᱹᱲ ᱜᱮ ᱥᱟᱠᱟᱢ ᱠᱚ ᱥᱟᱜᱮᱱᱚᱜ ᱠᱟᱱᱟ, ᱜᱷᱟᱥ ᱠᱚᱦᱚᱸ ᱚᱢᱚᱱᱚᱜ ᱠᱟᱱᱟ, ᱦᱮᱸ ᱟ ᱫᱚ ᱟᱹᱰᱤ ᱪᱮᱨᱦᱨᱟ ᱵᱩᱡᱷᱟᱹᱜᱼᱟ᱾
ᱦᱮᱸ᱾
ᱟᱞᱮ ᱱᱚᱛᱮ ᱫᱚ ᱱᱚᱣᱟ ᱠᱚᱫᱚ ᱵᱟᱞᱮ ᱧᱮᱧᱟᱢ ᱜᱮᱭᱟ ᱧᱮᱞ ᱦᱚᱸ ᱟᱫᱚ ᱚᱱᱠᱟ ᱠᱟᱛᱮ ᱠᱟᱹᱴᱤᱡ ᱢᱟᱡᱷᱮ ᱢᱚᱫᱽᱫᱷᱮ ᱡᱟᱦᱟᱸᱱᱟᱜ ᱠᱤᱪᱷᱩ ᱜᱟᱛᱮ ᱠᱚᱲᱟ ᱠᱚᱠᱚ ᱢᱮᱱ ᱞᱮᱠᱷᱟᱱ ᱜᱮ ᱥᱮᱱ ᱦᱩᱭᱩᱜᱜᱮᱭᱟ᱾
ᱦᱩᱸ ᱟᱫᱚ ᱟᱯᱮ ᱥᱮᱫᱢᱟ ᱤᱭᱟᱹ ᱰᱩᱝᱨᱤ ᱠᱚᱦᱚᱸ ᱵᱟᱹᱱᱩᱜᱼᱟ ᱥᱮ ᱮᱠᱫᱚᱢ ᱢᱮᱞᱟᱟᱱ ᱡᱟᱭᱜᱟ ᱥᱮ ᱪᱮᱫ ᱞᱮᱠᱟ?
ᱦᱮᱸ ᱟᱞᱮ ᱥᱮᱫ ᱫᱚ ᱱᱚᱛᱮ ᱫᱚ ᱰᱩᱝᱨᱤ ᱠᱚᱫᱚ ᱪᱮᱫ ᱦᱚᱸ ᱮᱠᱫᱚᱢ ᱯᱩᱨᱤᱢᱤᱞᱚᱱ ᱜᱮᱭᱟ ᱟᱫᱚ ᱵᱟᱨᱚ ᱢᱟᱥ ᱜᱮᱰᱮ ᱪᱟᱥ ᱟᱵᱟᱫ ᱦᱩᱭᱩᱜᱭ ᱜᱮᱭᱟ ᱥᱮ
ᱦᱮᱸ ᱟᱫᱚ ᱟᱸᱡᱚᱢ ᱦᱩᱭ ᱠᱟᱱᱟ ᱡᱮ ᱵᱚᱨᱫᱷᱚᱢᱟᱱ ᱥᱮᱫ ᱫᱚ ᱞᱟᱹ ᱟᱠᱚ ᱡᱮ ᱩᱸ ᱚᱱᱟ ᱠᱷᱮᱛ ᱠᱚᱦᱚᱸ ᱮᱠᱫᱚᱢ ᱥᱚᱢᱟᱱ ᱜᱮ ᱢᱟᱱᱮ ᱱᱤᱰᱤᱢ ᱛᱟᱸᱦᱮᱱᱟ ᱥᱮ ᱟᱫᱚ ᱟᱹᱰᱤ ᱡᱷᱟᱹᱞ ᱨᱟᱹ ᱦᱚᱲᱮᱢ ᱧᱮᱞ ᱧᱟᱢᱮᱭᱟ᱾
ᱮᱠᱫᱚᱢ ᱮᱠᱫᱚᱢ ᱮᱠᱫᱚᱢ ᱥᱟᱹᱨᱤ ᱠᱟᱛᱷᱟ ᱠᱟᱱᱟ ᱱᱚᱣᱟ ᱫᱚ᱾
ᱦᱮᱸ ᱟᱫᱚ ᱟᱞᱮᱥᱮᱫ ᱫᱚ ᱚᱱᱠᱟ ᱫᱚ ᱵᱟᱝ
ᱠᱟᱱᱟ ᱡᱮ ᱢᱤᱫ ᱠᱤᱞᱳᱢᱤᱴᱟᱨ ᱥᱟᱜᱤᱧ ᱦᱚᱸ ᱦᱚᱲᱢ ᱧᱮᱞᱟᱢᱮᱭᱟ ᱩᱱᱟᱹᱜ ᱥᱟᱜᱤᱧ ᱩᱱᱟᱹᱜ ᱤᱭᱟᱹ ᱢᱟᱨᱟᱝ ᱢᱟᱨᱟᱝ ᱤᱭᱟᱹ ᱢᱟᱴᱷ ᱠᱚ ᱢᱮᱱᱟᱜ ᱠᱟᱫᱟ ᱵᱟᱹᱫᱽ ᱠᱚ ᱢᱮᱱᱟᱜᱼᱟ᱾
ᱚ, ᱟᱪᱪᱷᱟ ᱛᱟᱦᱚᱞᱮ ᱟ ᱯᱮ ᱥᱮᱫ ᱫᱚ ᱢᱤᱫ ᱫᱚᱥ ᱵᱟᱨ ᱫᱷᱟᱣ ᱯᱮ ᱪᱟᱥᱟ ᱞᱟᱹᱭ ᱫᱟᱠᱚ ᱡᱮ ᱩᱸ ᱪᱟᱥᱟᱚ ᱫᱚᱢᱮ ᱦᱳᱲᱳ ᱚᱱᱛᱮ ᱫᱚ᱾
ᱟᱞᱮ ᱱᱚᱛᱮ ᱫᱚ ᱵᱟᱨ ᱫᱷᱟᱣ ᱜᱮ ᱪᱟᱥ ᱦᱩᱭᱩᱜᱭ ᱜᱮᱭᱟ᱾
ᱦᱩᱸ᱾
ᱦᱩᱸ ᱱᱚᱛᱮ ᱟᱹᱞᱩ ᱦᱚᱸᱠᱚ ᱨᱚᱦᱚᱭ ᱜᱮᱭᱟ, ᱛᱩᱲᱤ ᱠᱚᱦᱚᱸ ᱠᱚ ᱨᱚᱦᱚᱭ ᱜᱮᱭᱟ᱾ ᱦᱩᱲᱩ ᱠᱚᱦᱚᱸ ᱮᱢ ᱜᱮᱭᱟ ᱦᱚᱸᱜᱼᱚᱭ ᱡᱮᱢᱚᱱ ᱱᱤᱛᱚᱜ ᱱᱚᱣᱟ ᱦᱩᱲᱩ ᱨᱟᱠᱟᱵ ᱠᱟᱛᱮᱫᱟ ᱱᱤᱛᱚᱜ ᱠᱚ ᱮᱨᱯᱚᱨᱚᱜ ᱠᱟᱱᱟᱟᱠ ᱱᱤᱛᱚᱜ ᱠᱤᱪᱷᱩ ᱠᱤ ᱪᱚ ᱟᱸ ᱪᱟᱹᱥᱤᱵᱟᱹᱥᱤ ᱦᱚᱲ ᱠᱚᱫᱚ ᱠᱚ ᱮᱨ ᱟᱯᱷᱚᱨ ᱵᱟᱲᱟᱭᱮᱱᱟ ᱮᱠᱷᱚᱱ ᱵᱟᱠᱷᱟᱱ ᱫᱚᱠᱚ ᱫᱮᱨᱤ ᱜᱮᱭᱟ᱾ ᱦᱮᱸ ᱟᱨᱦᱚᱸ ᱢᱚᱴᱟ ᱢᱩᱴᱤ ᱫᱚᱥ ᱫᱤᱱ ᱜᱟᱱ ᱠᱚ ᱮᱨᱚᱯᱚᱨᱚᱜᱼᱟ ᱱᱟᱦᱟᱸᱜ ᱟᱫᱚ ᱚᱱᱛᱚ ᱛᱚ ᱫᱟᱜ ᱨᱮᱭᱟᱜ ᱫᱚ ᱥᱚ ᱥᱚᱢᱚᱥᱥᱟ ᱵᱟᱹᱱᱩᱜᱼᱟ, ᱚᱱ ᱥᱟᱵᱢᱟᱨᱥᱟᱞ ᱨᱮᱭᱟᱜ ᱫᱟᱜ
ᱦᱮᱸ ᱵᱟᱠᱷᱟᱱ ᱫᱚ ᱞᱟᱹᱭᱟᱠᱚ ᱡᱮ ᱵᱟᱨ ᱫᱷᱟᱣ ᱦᱩᱲᱩ ᱠᱚ ᱨᱚᱦᱚᱭᱟ ᱚᱱᱛᱮ ᱫᱚ, ᱚᱱᱠᱟ ᱟᱸᱡᱚᱢ ᱦᱩᱭ ᱠᱟᱱᱟ᱾
ᱟᱫᱚ ᱟᱢ ᱫᱚ ᱪᱮᱫ ᱪᱟᱥ ᱟᱵᱟᱫ ᱠᱚᱨᱮᱢ ᱠᱟᱹᱢᱤ ᱜᱮᱛᱮ?
ᱦᱮᱸ ᱠᱟᱹᱢᱤ ᱜᱤᱭᱟᱹᱧ᱾
ᱦᱳᱭ ᱚᱱᱟ ᱦᱚᱸ ᱞᱟᱹᱠᱛᱤ ᱠᱟᱱ ᱜᱮᱭᱟ ᱪᱮᱫᱟᱜ ᱥᱮ ᱟᱵᱚ ᱫᱚ ᱮᱠᱫᱚᱢ ᱮᱠᱫᱚᱢ ᱮᱠᱫᱚᱢ, ᱱᱤᱭᱟᱹ ᱟᱵᱚᱣᱟᱜ ᱚᱞᱚᱜ ᱯᱟᱲᱦᱟᱜ ᱛᱟᱞᱟᱛᱮ
ᱚᱞᱚᱜ ᱯᱟᱲᱦᱟᱣ ᱥᱟᱶᱛᱮ ᱥᱟᱶᱛᱮ ᱡᱚᱛᱚ ᱠᱤᱪᱷᱩ ᱜᱮ ᱧᱮᱞ ᱦᱩᱭᱩᱜᱼᱟ, ᱛᱚᱵᱮ ᱛᱚ ᱵᱩᱜᱤ ᱟᱨ ᱵᱟᱜᱮᱡ ᱫᱚ ᱛᱩᱞᱟᱹ ᱯᱟᱭᱞᱟ ᱠᱟᱛᱮᱢ ᱵᱩᱡᱟ᱾
ᱮᱠᱫᱚᱢ ᱮᱠᱫᱚᱢ ᱥᱟᱹᱨᱤ ᱠᱟᱛᱷᱟ᱾
ᱚᱞ ᱯᱟᱲᱦᱟᱣ ᱛᱮᱜᱮ ᱚᱞ ᱯᱟᱲᱦᱟᱣ ᱛᱮᱜᱮ ᱵᱟᱡᱟᱨ ᱥᱟᱦᱟᱨᱤᱧ ᱛᱟᱦᱮᱱᱟ ᱟᱛᱳ ᱚᱲᱟᱜ ᱨᱮ ᱪᱮᱫ ᱦᱚᱸ ᱵᱟᱹᱧ ᱵᱩᱡᱟ ᱦᱮᱸ᱾
ᱦᱩᱸ ᱦᱩᱸ᱾
ᱟᱫᱚ ᱟᱛ ᱚᱲᱟᱜ ᱨᱮ ᱛᱟᱦᱮᱸ ᱠᱟᱛᱮᱫ ᱡᱚᱛᱚ ᱠᱟᱹᱢᱤᱭᱟᱢ ᱛᱚᱵᱮ ᱛᱚᱢ ᱵᱩᱡᱟ ᱵᱮᱥ ᱵᱟᱹᱲᱤᱡ ᱡᱚᱛᱚ ᱠᱚ ᱥᱜᱮᱢ ᱢᱮᱥᱟᱜᱼᱟ᱾
ᱮᱠᱫᱚᱢ ᱮᱠᱫᱚᱢ ᱥᱟᱹᱨ ᱠᱟᱛᱷᱟ ᱦᱮᱸ ᱱᱤᱛᱚᱜᱜ ᱱᱚᱣᱟ ᱠᱚ ᱯᱟᱲᱦᱟᱣ ᱥᱟᱶ ᱥᱟᱶ ᱛᱮᱦᱚᱸ ᱱᱚᱣᱟ ᱠᱚᱦᱚᱸ ᱞᱟᱹᱠᱛᱤ ᱠᱟᱱ ᱜᱮᱭᱟ ᱞᱟᱹᱠᱛᱤ ᱦᱚᱸ ᱟᱨ ᱟᱸᱡᱚᱢ ᱦᱚᱸ ᱟᱸᱡᱚᱢ ᱠᱟᱱᱟ ᱡᱮ, ᱵᱤᱥᱮᱥ ᱠᱚᱨᱮ ᱠᱩᱲᱤ ᱜᱤᱫᱽᱨᱟᱹ ᱫᱚ ᱡᱷᱚᱛᱚ ᱞᱮᱠᱟᱱᱟᱜ ᱠᱟᱹᱢᱤ ᱜᱮ ᱞᱟᱹᱠᱛᱤ ᱠᱟᱱᱟ, ᱮᱭ ᱡᱮ ᱪᱟᱥᱵᱟᱥ ᱠᱟᱹᱢᱤ ᱠᱚᱨᱮ ᱦᱚᱸ ᱥᱮ ᱥᱚᱝᱥᱟᱨ ᱠᱚᱨᱮᱱᱟᱜ ᱦᱚᱸ ᱟᱫᱚ ᱱᱩᱭ ᱡᱩᱫᱤ ᱱᱚᱣᱟ ᱠᱚ ᱠᱤᱪᱷᱩ ᱵᱟᱭ ᱠᱟᱹᱢᱤ ᱫᱟᱲᱮᱭᱟᱜᱼᱟ ᱛᱟᱦᱚᱞᱮ ᱠᱷᱟᱱ ᱫᱚ ᱦᱟᱯᱮᱱ ᱫᱤᱱ ᱨᱮᱭᱟᱜ ᱮ ᱜᱷᱨᱚᱡᱽ ᱫᱚ ᱪᱤᱠᱟᱹᱭᱟᱭ ᱪᱟᱞᱟᱣᱟᱭ?
ᱦᱩᱸ ᱟᱨ ᱵᱟᱠᱷᱟᱱ ᱱᱤᱛᱚᱝ ᱫᱚ ᱧᱮᱞ ᱧᱟᱢᱚᱜ ᱠᱟᱱᱟ ᱟᱵᱚᱨᱮᱱ ᱢᱟᱹᱭ ᱛᱟᱠᱚ, ᱵᱟᱹᱵᱩ ᱛᱟᱠᱚ ᱡᱮ ᱵᱟᱡᱟᱨ ᱥᱟᱦᱟᱨ ᱠᱚ ᱛᱟᱦᱮᱱ ᱠᱟᱱᱟ ᱦᱮᱸ ᱟᱫᱚ ᱦᱳᱥᱴᱮᱞ ᱠᱚᱨᱮ ᱠᱚ ᱫᱚᱦᱚ ᱠᱟᱠᱚ ᱠᱟᱱᱟ ᱢᱮᱥ ᱠᱚᱨᱮ ᱦᱚᱸ,
ᱦᱩᱸ ᱦᱩᱸ᱾
ᱟᱫᱚ ᱥᱮᱨᱚᱠᱚᱢ ᱚᱲᱟᱜ ᱠᱚᱨᱮᱱ ᱫᱚᱠᱚ ᱫᱚᱦᱚ ᱠᱚᱜᱮᱭᱟ ᱟᱫᱚ ᱩᱱᱤ ᱫᱚ ᱦᱟᱸᱜ ᱩᱱᱤ ᱡᱮ ᱵᱟᱦᱨᱮ ᱨᱮᱠᱚ ᱫᱚᱦᱚ ᱠᱟᱫᱮᱭᱟ, ᱟᱫᱚ ᱡᱟᱦᱟᱸ ᱛᱤᱥᱚᱜ ᱫᱚ ᱚᱲᱟᱜ ᱮ ᱦᱮᱡ ᱵᱟᱲᱟᱜ ᱜᱮᱭᱟ ᱠᱳᱱᱳ ᱥᱚᱢᱚᱭ ᱟᱫᱚ ᱩᱱᱤ ᱫᱚ ᱪᱮᱫ ᱜᱮ ᱵᱟᱭ ᱠᱟᱹᱢᱤᱭᱟ᱾ ᱦᱮᱸ ᱮᱢᱚᱱ ᱪᱮᱫ ᱟᱡ ᱤᱥᱤᱱ ᱠᱟᱛᱮᱫ ᱡᱚᱢ ᱞᱟᱹᱜᱤᱫ ᱦᱚᱸ ᱚᱱᱠᱟ ᱤᱭᱟᱹ ᱵᱟᱹᱱᱩᱜ ᱛᱟᱭᱟ᱾ ᱦᱩᱸ ᱚᱱᱮ ᱚᱱᱠᱟ ᱧᱮᱞ ᱧᱟᱢᱚᱜ ᱠᱟᱱᱟ ᱟᱨ ᱪᱮᱫ᱾
ᱦᱩᱸ᱾ ᱟᱫᱚ ᱱᱤᱝᱠᱟᱹ ᱫᱚ ᱚᱱᱟ ᱜᱚᱜᱚᱼᱵᱟᱵᱟᱣᱟᱜ ᱠᱟᱱ ᱜᱮᱭᱟ ᱵᱷᱩᱞ ᱫᱚ᱾
ᱮᱸ ᱡᱟᱦᱟᱸ ᱛᱤᱥᱮ ᱡᱩᱫᱤ ᱡᱟᱶᱟᱭ ᱚᱲᱟᱜ ᱨᱮ ᱩᱱᱤ ᱫᱚ ᱪᱮᱫ ᱮ ᱪᱤᱠᱟᱹᱭᱟ? ᱟᱸᱻ ᱟᱭᱟᱜ ᱥᱚᱝᱥᱟᱨ ᱨᱮᱱ ᱦᱚᱲ ᱢᱟ ᱤ ᱤᱥᱤᱱ ᱠᱟᱛᱮᱮᱫ ᱦᱚᱸ ᱵᱟᱭ ᱟᱹᱭᱠᱟᱹᱣ ᱫᱟᱲᱮᱭᱟᱠᱚᱣᱟ ᱟᱵᱟᱨ ᱪᱮᱫ ᱮ ᱠᱟᱹᱢᱤᱭᱟ ᱩᱱᱤ ᱫᱚ᱾ ᱚᱱᱟᱛᱤᱧ ᱞᱟᱹᱭ ᱡᱮ ᱟᱹᱛᱩ ᱚᱲᱟᱜ ᱨᱮ ᱛᱟᱦᱮᱸ ᱠᱟᱛᱮᱫ ᱫᱚ, ᱟᱹᱛᱩ ᱚᱲᱟᱜ ᱨᱮᱦᱚᱸ ᱟᱨ ᱵᱟᱡᱟᱨ ᱨᱮᱦᱚᱸ ᱠᱟᱹᱢᱤ ᱫᱚ ᱞᱟᱹᱠᱛᱤ ᱠᱟᱱ ᱜᱮᱭᱟ᱾
ᱦᱩᱸᱻ ᱠᱤᱪᱷᱩ ᱠᱪᱷᱩ ᱜᱚᱜᱚᱼᱵᱟᱵᱟ ᱫᱚ ᱟᱵᱚ ᱟᱠᱚᱨᱮᱱ ᱜᱤᱫᱽᱨᱟᱹ ᱠᱚᱦᱚᱸ ᱠᱚ ᱥᱮᱬᱟ ᱟᱠᱚ ᱠᱟᱱ ᱜᱮᱭᱟ ᱥᱮᱬᱟ ᱫᱚ, ᱟᱵᱟᱨ ᱠᱤᱪᱷᱩ ᱠᱤᱪᱷᱩ ᱜᱚᱜᱚ ᱵᱟᱵᱟ ᱫᱚᱠᱚ ᱞᱟᱹᱭᱟ ᱡᱮ ᱮ ᱱᱩᱭ ᱫᱚ ᱯᱟᱲᱦᱟᱜ ᱠᱟᱱᱟᱭ ᱱᱩᱭ ᱫᱚ ᱪᱮᱫ ᱮ ᱥᱮᱬᱟᱼᱟ ᱱᱟᱦᱟᱸᱜ, ᱟᱫᱚ ᱱᱤᱛ ᱵᱟᱭ ᱥᱮᱬᱟ ᱠᱷᱟᱱ ᱫᱚ ᱛᱤᱥ ᱫᱚᱢ ᱥᱮᱬᱟ ᱦᱚᱪᱚᱭᱮᱭᱟ? ᱯᱚᱨᱚᱵᱚᱨᱛᱤ ᱠᱟᱞ ᱨᱮᱛᱚ ᱩᱱᱤ ᱛᱚ ᱚᱥᱩᱵᱤᱫᱷᱟ ᱦᱩᱭᱩᱜ ᱛᱟᱭᱟ ᱥᱮ?
ᱦᱩᱭᱩᱜ ᱛᱟᱭᱟ ᱦᱮᱸ᱾
ᱩᱸᱜ᱾ ᱱᱚᱣᱟ ᱤᱭᱟᱹᱛᱮ ᱱᱚᱣᱟ ᱠᱚᱫᱚ ᱥᱮᱬᱟ ᱦᱚᱸ ᱞᱟᱹᱠᱛᱤ ᱠᱟᱱ ᱜᱮᱭᱟ᱾ ᱛᱟᱦᱚᱞᱮ ᱠᱤ ᱤᱧ ᱦᱚᱸ ᱚᱱᱟ ᱠᱚᱜᱮ ᱡᱷᱚᱛᱚ ᱠᱤᱪᱷᱩ ᱜᱮ ᱠᱟᱹᱢᱤ ᱜᱤᱭᱟᱹᱧ ᱠᱟᱹᱢᱤ ᱠᱚᱫᱚ᱾
ᱦᱩᱸ᱾
ᱟᱨ ᱦᱚᱸᱜᱼᱚᱭ ᱱᱤᱭᱟᱹ ᱛᱚ ᱡᱩᱱ ᱢᱟᱦᱟ ᱠᱟᱱᱟ ᱟᱹᱰᱤ ᱧᱩᱛᱩᱢᱟᱱ ᱫᱤᱱ ᱠᱟᱱ ᱛᱟᱵᱚᱱᱟ, ᱧᱩᱛᱩᱢᱟᱱ ᱪᱟᱸᱫᱳ ᱠᱟᱱ ᱛᱟᱵᱚᱱᱟ ᱪᱮᱫᱟᱜ ᱥᱮ ᱦᱮᱸ ᱱᱤᱭᱟᱹ ᱡᱩᱱ ᱪᱟᱸᱫᱳ ᱢᱩᱪᱟᱹᱫ ᱨᱮᱭᱟᱜ ᱟᱵᱚᱨᱮᱱ ᱵᱤᱨ ᱵᱟᱱᱴᱟ ᱟᱵᱚ ᱱᱚᱣᱟ ᱫᱤᱥᱚᱢ ᱞᱟᱹᱜᱤᱫ ᱟᱵᱚᱣᱟᱜ ᱦᱟᱥᱟ ᱵᱷᱟᱥᱟ ᱡᱩᱢᱤ ᱞᱟᱹᱜᱤᱫ ᱟᱵᱮᱱ ᱡᱤᱣᱤ ᱠᱚ ᱟᱞᱟᱭ ᱞᱮ ᱫᱟ ᱡᱟᱦᱟᱸ ᱫᱚᱵᱚᱱ ᱢᱮᱱ ᱫᱟ, ᱛᱤᱨᱤᱥᱮ ᱡᱩᱱ ᱦᱩᱞ ᱫᱤᱵᱚᱥ, ᱱᱚᱣᱟ ᱤᱫᱤ ᱠᱟᱛᱮ ᱟᱯᱮ ᱚᱱᱛᱮ ᱥᱟᱯᱲᱟᱣ ᱠᱚ ᱪᱮᱫ ᱞᱮᱠᱟ ᱪᱟᱞᱟᱜ ᱠᱟᱱᱟ?
ᱥᱟᱯᱲᱟᱣ ᱜᱮᱭᱟ ᱠᱚ ᱱᱚᱛᱮ ᱦᱚᱸ, ᱩᱱᱚᱱᱠᱟ ᱟᱹᱰᱤ ᱞᱟᱹ ᱴᱩ ᱫᱚ ᱵᱟᱠᱚ ᱫᱚᱦᱚᱭᱟ ᱵᱚᱸᱜᱟ ᱵᱩᱨᱩ ᱛᱮᱫ ᱦᱩᱭᱩᱜᱼᱟ, ᱟᱨ ᱚᱝ ᱠᱟ ᱢᱤᱫᱴᱤᱡ ᱵᱟᱨᱭᱟ ᱜᱚᱢᱠᱮ ᱠᱚᱠᱚ ᱛᱟᱦᱮᱱᱟ ᱟᱠᱚᱣᱟᱜ ᱵᱚᱠᱛᱚᱵᱵᱚ ᱠᱚ ᱢᱮᱱᱟ᱾
ᱦᱩᱸ ᱦᱩ᱾
ᱦᱮᱸ᱾ ᱟᱨ ᱪᱮᱫ ᱵᱟᱠᱷᱟᱱ ᱫᱚ ᱱᱚᱝᱠᱟ ᱞᱟᱹᱴᱩ ᱯᱨᱳᱜᱨᱟᱢ ᱫᱚ ᱵᱟᱠᱚ ᱫᱚᱦᱚᱭᱟ ᱡᱮ ᱰᱟᱱᱥ ᱠᱚ ᱦᱩᱭᱩᱜᱼᱟ? ᱚᱨᱜᱮᱥᱴᱟᱨ ᱠᱚ ᱦᱩᱭᱩᱜᱼᱟ, ᱚᱱᱠᱟ ᱫᱚ ᱵᱟᱝ᱾
ᱦᱩᱸ᱾
ᱵᱚᱸᱜᱟ ᱵᱩᱨᱩ ᱥᱩᱢᱩᱝ ᱛᱮ ᱟᱨ ᱢᱤᱫ ᱵᱟᱨ ᱥᱮᱨᱮᱧ ᱠᱚᱠᱚ ᱢᱮᱱᱟ, ᱚᱱᱚᱲᱦᱮ ᱠᱚᱠᱚ ᱢᱮᱱᱟ, ᱩᱱᱠᱤᱱ ᱩᱱᱠᱤᱱ ᱤᱫᱤ ᱠᱟᱛᱮᱫ
ᱦᱩᱸ ᱦᱩᱸ ᱦᱩᱸ᱾
ᱦᱳᱭ, ᱱᱚᱣᱟ ᱠᱚᱜᱮ ᱞᱟᱹᱠᱛᱤ ᱠᱟᱱ ᱜᱮᱭᱟ᱾ ᱦᱳᱭ ᱱᱚᱣᱟ ᱠᱚᱜᱮ ᱞᱟᱹᱠᱛᱤ ᱠᱟᱱ ᱜᱮᱭᱟ, ᱞᱟᱹᱠᱛᱤ ᱫᱚ ᱦᱮᱸ ᱯᱟᱹᱦᱤᱞ ᱫᱚ ᱦᱚᱜᱼᱚᱭ ᱢᱤᱫ ᱥᱮᱨᱢᱟ ᱥᱮ ᱵᱟᱨ ᱥᱮᱨᱢᱟ ᱞᱟᱦᱟ ᱫᱚ ᱦᱚᱜᱼᱚᱭ ᱱᱚᱣᱟ ᱛᱤᱨᱤᱥᱮ ᱡᱩᱱ ᱦᱩᱞ ᱢᱟᱦᱟ ᱦᱮᱡ ᱞᱮᱱᱠᱷᱟᱱ ᱜᱮ ᱚᱠᱟᱨᱮ ᱯᱷᱚᱱᱥᱮᱱ ᱠᱚ ᱮᱢᱟ, ᱚᱠᱟᱨᱮ ᱚᱨ ᱤᱭᱟᱹ ᱠᱚ ᱯᱷᱩᱴᱵᱚᱞ ᱠᱚ ᱮᱢᱟ, ᱚᱠᱟᱨᱮ ᱮᱱᱮᱡ ᱥᱮᱨᱮᱧ ᱠᱚ ᱮᱢᱟ, ᱟᱫᱚ ᱱᱚᱣᱟ ᱠᱚ ᱤᱫᱤ ᱤᱫᱤ ᱠᱟᱛᱮᱫ ᱫᱚ ᱡᱮ ᱡᱩᱣᱚᱱ ᱠᱚᱫᱚ ᱱᱩᱠᱩ ᱫᱚ ᱵᱟᱲᱟᱭ ᱦᱚᱪᱚ ᱵᱟᱝ ᱛᱟᱦᱮᱸ ᱠᱟᱱ ᱠᱷᱟᱹᱛᱤᱨ ᱛᱮ ᱱᱚᱣᱟ ᱠᱚ ᱯᱨᱳᱜᱨᱟᱢ ᱠᱚ ᱥᱟᱯᱲᱟᱣᱮᱫ ᱛᱟᱦᱮᱸᱫ ᱟᱫᱚ ᱡᱚᱠᱷᱚᱱ ᱛᱚᱠᱷᱚᱱ ᱜᱮ ᱱᱩᱠᱩ ᱵᱩᱡᱷᱟᱹᱣᱟᱫ ᱠᱚᱣᱟ ᱠᱚᱢ ᱵᱮᱥᱤ ᱡᱮ ᱵᱟᱝ ᱱᱚᱣᱟ ᱫᱚ ᱢᱤᱫᱴᱮᱱ ᱨᱟᱹᱥᱠᱟᱹ ᱨᱚᱢᱚᱡᱽ ᱫᱤᱱ ᱫᱚ ᱵᱟᱝ ᱛᱟᱠᱚᱣᱟ᱾ ᱱᱤᱭᱟᱹ ᱫᱚ ᱟᱵᱚᱣᱟᱜ ᱫᱩᱠ ᱥᱟᱞᱟᱜ ᱫᱤᱱ ᱠᱟᱱ ᱛᱟᱵᱚᱱᱟ᱾ ᱦᱳᱭ ᱟᱫᱚ ᱱᱚᱣᱟ ᱫᱩᱠ ᱨᱮᱭᱟᱜ ᱫᱩᱠ ᱞᱮᱠᱟ ᱚᱱᱠᱟᱱ ᱫᱤᱱ ᱨᱮ ᱪᱮᱫ ᱟᱢ ᱫᱚ ᱪᱮᱫ ᱮᱢ ᱨᱟᱹᱥᱠᱟᱹ ᱨᱚᱢᱚᱡᱟ? ᱪᱮᱫ ᱞᱮᱠᱟᱱᱟᱜ ᱱᱚᱭᱟ ᱫᱚ ᱦᱩᱭᱩᱜ ᱠᱟᱱᱟᱭ ᱠᱟᱱᱟ? ᱦᱮᱱ ᱟᱵᱚᱨᱮᱱ ᱦᱮᱸ ᱵᱤᱨ ᱵᱟᱱᱴᱟ ᱠᱷᱚᱱ ᱮ ᱥᱮᱨᱢᱟ ᱠᱷᱚᱱ ᱠᱤᱱ ᱢᱮ ᱠᱚᱭᱼᱚᱜ ᱟᱠᱤᱱ ᱧᱮᱞ ᱞᱟᱠᱤᱱ ᱡᱮ ᱵᱟᱝ ᱡᱟᱦᱟᱸᱭ ᱦᱚᱨ ᱞᱟᱹᱜᱤᱫ ᱡᱤᱣᱤᱧ ᱟᱞᱟᱭ ᱞᱮᱜᱼᱟ, ᱱᱩᱠᱩ ᱦᱚᱲ ᱜᱤ ᱤᱧ ᱞᱤᱹᱜᱤᱫ ᱤᱧᱟᱜ ᱜᱚᱡ ᱛᱟᱹᱠᱩ ᱨᱟᱹᱥᱠᱟᱹᱜ ᱠᱟᱱᱟ, ᱱᱚᱣᱟ ᱫᱚ ᱪᱮᱫ ᱞᱮᱠᱟ? ᱟᱫᱚ
ᱦᱩᱸ᱾
ᱦᱮᱸ ᱥᱟᱵᱽ ᱢᱮ ᱟᱢᱟᱜ ᱚᱲᱟᱜ ᱨᱮ ᱡᱩᱫᱤ ᱡᱟᱦᱟᱸᱭ ᱢᱤᱫ ᱦᱚᱲᱮ ᱜᱚᱡ ᱜᱩᱨᱩᱜ ᱟᱭ ᱩᱱᱤᱭᱟᱜ ᱜᱩᱨ ᱢᱟᱦᱟ ᱫᱤᱱ ᱦᱤᱞᱟᱹᱜ ᱠᱤ ᱟᱢᱠᱤᱢ ᱨᱟᱹᱥᱠᱟᱹᱭᱼᱟ?
ᱵᱟᱝ, ᱵᱟᱝ᱾
ᱟᱢᱠᱤ ᱚᱲᱟᱜ ᱨᱮ ᱯᱨᱳᱜᱨᱟᱢᱮ ᱫᱚᱦᱚᱭᱟ? ᱠᱚᱱᱩᱥᱷᱮᱢ ᱫᱚᱦᱚᱭᱟ? ᱱᱤᱥᱪᱚᱭ ᱵᱟᱢ ᱫᱚᱭᱟ, ᱟᱫᱚ ᱱᱚᱣᱟ ᱫᱚ ᱵᱟᱲᱟᱭ ᱞᱮᱠᱟᱱ ᱞᱟ. ᱠᱛᱤ ᱞᱟᱹᱠᱛᱤ ᱠᱟᱱ ᱜᱮᱭᱟ ᱡᱮ ᱟᱵᱚ ᱟᱜ ᱱᱚᱣᱟ ᱫᱚ ᱟᱵᱚᱣᱟᱜ ᱟᱵᱚ ᱦᱚᱛᱮ ᱛᱮ ᱱᱩᱠᱤᱱ ᱫᱤᱥᱚᱢ ᱦᱚᱛᱮ ᱛᱮ ᱱᱩᱠᱤᱱ ᱡᱤᱣᱤᱠᱤᱱ ᱟᱞᱟᱭ ᱟᱠᱤᱱ ᱞᱟᱹᱲᱦᱟᱹᱭ ᱞᱮᱱᱟ ᱦᱮᱸ, ᱱᱚᱣᱟ ᱫᱚ ᱢᱤᱫᱴᱮᱱ ᱥᱳᱠ ᱞᱮᱠᱟᱱ ᱫᱤᱱ ᱠᱟᱱᱟ ᱩᱱ ᱦᱤᱞᱳ ᱴᱮᱱ ᱡᱟᱦᱟᱸᱜᱟᱨᱟ ᱫᱤᱱ ᱩᱱ ᱦᱤᱞᱳᱜ ᱛᱮ ᱚᱱᱟ ᱡᱤᱱᱤᱥ ᱥᱚᱨᱚᱨᱚᱢ ᱠᱟᱛᱮ ᱯᱚᱨᱚᱵᱚᱨ ᱫᱤᱱ ᱫᱚ ᱟᱢ ᱫᱚ ᱡᱟᱦᱟᱱᱟᱜ ᱯᱨᱳᱜᱨᱟᱢ ᱫᱚᱦᱚᱭ ᱢᱮ ᱥᱮ ᱚᱥᱩᱣᱤᱫᱷᱟ ᱪᱮᱫ?
ᱦᱮᱸ, ᱤᱱᱟᱹ ᱦᱤᱞᱳᱜ ᱫᱚ ᱮᱠᱪᱩᱭᱮᱞᱤ ᱠᱚᱨᱟᱣ ᱨᱮᱱᱟᱜ ᱩᱪᱤᱛ ᱫᱚ ᱵᱟᱝ ᱠᱟᱱ ᱜᱮᱭᱟ ᱦᱮᱸ ᱥᱮ?
ᱦᱳᱭ ᱫᱚ ᱡᱟ ᱟᱯᱮ ᱚᱱᱛᱮ ᱦᱚᱸ ᱠᱚᱢ ᱵᱮᱥᱤ ᱱᱚᱣᱟ ᱠᱚᱨᱟᱣ ᱦᱩᱭᱩᱜ ᱠᱟᱱᱟ, ᱠᱚ ᱥᱮᱠᱚ ᱵᱟᱲᱟᱭ ᱫᱟᱲᱮ ᱠᱟᱫᱟ ᱱᱤ ᱫᱚ ᱟᱹᱰᱤ ᱱᱟᱯᱟᱭ ᱡᱤᱱᱤᱥ ᱠᱟᱱᱟ ᱦᱮᱸ ᱟᱨ ᱱᱚᱝᱠᱟ ᱜᱮ ᱫᱚᱨᱠᱟᱨ ᱠᱟᱱᱟ ᱟᱨ ᱟᱵᱚᱨᱮᱱ ᱱᱮᱠᱥᱴ ᱡᱮᱱᱟᱨᱮᱥᱚᱱ ᱠᱚ ᱦᱚᱸ ᱱᱚᱣᱟ ᱠᱚ ᱡᱤᱱᱤᱥ ᱵᱟᱲᱟᱭ ᱫᱚᱨᱠᱟᱨ ᱠᱟᱱᱟ᱾
ᱦᱮᱸ ᱮᱠᱫᱚᱢ᱾
ᱱᱩᱸᱠᱩ ᱱᱩᱠᱩ ᱡᱟᱦᱟᱸᱭᱟᱜ ᱟᱵᱚ ᱠᱷᱚᱱ ᱟᱵᱚᱣᱟᱜ ᱡᱟᱦᱟᱸ ᱮᱡᱽ ᱠᱟᱱᱟ ᱱᱚᱣᱟ ᱚᱫᱚ ᱢᱚᱴᱟᱢᱩᱴᱤ ᱡᱚᱴᱷᱮᱥᱴ ᱥᱴᱚ ᱵᱩᱱ ᱵᱩᱡᱷᱟᱹᱣ ᱜᱮᱭᱟ᱾ ᱟᱵᱚ ᱠᱷᱚᱱ ᱞᱟᱛᱟᱨ ᱨᱮ ᱡᱟᱦᱟᱸᱭ ᱠᱚ ᱨᱟᱠᱟᱵ ᱦᱤᱡᱩᱜ ᱠᱟᱱᱟ ᱦᱮᱸ ᱱᱩᱠᱩ ᱠᱚ ᱫᱚ
ᱩᱱᱠᱩ ᱡᱟᱛᱮ ᱟᱵᱚ ᱵᱩᱱ ᱵᱩᱡᱷᱟᱹᱣ ᱦᱚᱪᱚ ᱫᱟᱲᱮᱭᱟ ᱠᱚᱢᱟ ᱡᱮ ᱱᱚᱣᱟ ᱱᱚᱣᱟ ᱫᱚ ᱱᱚᱝᱠᱟ ᱦᱩᱭᱩᱜᱼᱟ ᱵᱟᱝ?
ᱦᱮᱸᱻᱦᱮᱸ᱾